ᱦᱮᱸ ᱟᱸᱡᱚᱢᱚᱜ ᱠᱟᱱᱟ, ᱟᱹᱞᱤᱧᱟᱜ ᱨᱚᱲ ᱵᱮᱱ ᱟᱸᱚᱢ ᱫᱟ ᱥᱮ ᱵᱟᱝ?
ᱦᱮᱸ ᱟᱸᱡᱚᱢᱟᱜ ᱠᱟᱱ ᱜᱮᱭᱟ᱾
ᱟᱵᱮᱱᱟᱜ ᱚᱠᱟ ᱞᱮᱠᱟ ᱪᱚᱝ ᱠᱟᱹᱴᱤᱡ ᱠᱟᱴ ᱠᱟᱴ ᱟᱸᱟᱜ ᱟᱸᱡᱚᱢᱚᱜ ᱠᱟᱱᱟ᱾
ᱱᱤᱛᱚᱜ ᱴᱷᱤᱠ ᱜᱮ᱾
ᱦᱳᱭ ᱟᱨ ᱚᱠᱟᱮᱠᱟ ᱪᱚᱝ ᱥᱟᱰᱮ ᱦᱤᱡᱩᱜ ᱠᱟᱱᱟ ᱢᱤᱫᱴᱮᱱ ᱵᱮᱠᱜᱨᱟᱣᱩᱱᱰ ᱢᱟᱱᱮ ᱠᱷᱟᱨᱠᱷᱚᱨ ᱠᱷᱟᱨᱠᱷᱚᱨ᱾
ᱫᱟᱜ ᱠᱟᱹᱴᱤᱡ ᱮᱢ ᱡᱚᱨᱚᱜ ᱠᱟᱱᱟ ᱟᱨᱠᱤ ᱚᱱᱟᱛᱮ᱾
ᱚ ᱟᱪᱪᱷᱟ ᱦᱳᱭᱛᱚ ᱦᱮᱸ ᱢᱟ ᱴᱷᱤᱠ ᱜᱮᱮᱭᱟ ᱚᱥᱩᱵᱤᱫᱟ ᱫᱚ ᱡᱟᱹᱱᱤᱡ ᱫᱚᱢᱮ ᱫᱚ ᱵᱟᱭ ᱟᱹᱜᱩᱭᱟ ᱦᱮᱭ ᱥᱮ᱾
ᱦᱮᱸ᱾
ᱦᱳᱭ ᱡᱚᱦᱟᱨ ᱜᱮ ᱢᱮᱱᱫᱟᱞᱤᱧ ᱡᱚᱢ ᱵᱟᱲᱟ ᱠᱚᱫᱚ ᱛᱟᱦᱚᱞᱮ ᱦᱩᱭᱱᱟ ᱥᱮ ᱵᱟᱝᱜᱮ?
ᱡᱚᱢ ᱵᱟᱲᱟ ᱠᱚᱫᱚ ᱦᱩᱭᱳᱭ ᱥᱟᱹᱛ ᱠᱟᱱ ᱜᱮᱭᱟ ᱟᱫᱚ ᱟᱵᱤᱱᱟᱜ ᱜᱮ ᱦᱩᱭ ᱟᱠᱟᱱᱟ ᱥᱮ ᱵᱟᱝ‍?
ᱦᱳᱭ ᱟᱹᱞᱤᱧᱟᱜ ᱚᱱᱟ ᱱᱚᱜᱼᱚᱭ ᱱᱤᱛᱚᱜ ᱠᱟᱰᱟ ᱜᱩᱯᱤ ᱞᱤᱧ ᱥᱮᱱ ᱞᱮᱱᱟ ᱜᱟᱰᱟ ᱜᱩᱯᱤ ᱛᱮ ᱱᱚᱜᱼᱚᱭᱭ ᱦᱮᱡ ᱵᱟᱲᱟ ᱠᱟᱛᱮᱫ ᱱᱚᱜᱼᱚᱭ ᱱᱤᱛᱳᱜ ᱡᱚᱢ ᱵᱟᱲᱟ ᱠᱟᱛᱮᱫ ᱱᱟᱜ ᱩᱞ ᱵᱩᱴᱟᱹ ᱨᱮᱞᱤᱧᱩᱲᱩᱵ ᱟᱠᱟᱱᱟ ᱟᱨ ᱪᱮᱫ ᱩᱢᱩᱞ ᱨᱮ᱾ ᱟᱫᱚ ᱟᱞᱮ ᱯᱟᱦᱴᱟ ᱫᱚ ᱫᱚᱢᱮ ᱛᱮᱦᱮᱧ ᱫᱚ ᱚᱱᱟ ᱢᱟᱨᱥᱟᱞ ᱛᱟᱨᱟᱥ ᱟᱹᱰᱤ ᱰᱷᱮᱨ ᱧᱮᱞᱚᱜ ᱠᱟᱱᱟ ᱛᱚ᱾
ᱦᱮᱸ ᱦᱮᱸ᱾
ᱟᱫᱚ ᱚᱱᱟ ᱪᱤᱠᱟ ᱛᱮᱧ ᱛᱟᱦᱮᱱᱟ ᱱᱚᱣᱟ ᱩᱢᱩᱞ ᱠᱚᱨᱮ ᱜᱮ ᱫᱩᱲᱩᱵ ᱵᱟᱲᱟ ᱦᱩᱭ ᱠᱟᱱᱟ, ᱱᱮᱛᱟᱨ ᱫᱤᱱ ᱢᱟᱛᱚ ᱚᱲᱟᱜ ᱠᱚᱨᱮᱱ ᱦᱚᱸ ᱠᱟᱹᱴᱤᱡ ᱩᱫᱽᱜᱟᱹᱨ ᱧᱚᱜ ᱵᱩᱡᱷᱟᱹᱜ-ᱟ ᱦᱳᱭ᱾
ᱟᱨ ᱪᱮᱜ ᱪᱮᱜ ᱠᱚ ᱞᱟᱹᱭᱟ ᱟᱜ ᱱᱚᱝᱠᱟ ᱟᱸᱡᱚᱢ ᱵᱟᱲᱟᱣ ᱠᱟᱜ ᱠᱚᱣᱟᱧ ᱟᱨᱠᱤ ᱯᱟᱲᱟ ᱠᱟᱛᱷᱟ ᱵᱤᱱ ᱞᱟᱹᱭ ᱞᱮᱜ ᱠᱮᱜ ᱠᱷᱟᱱ ᱟᱨᱠᱤ᱾ ᱧᱮᱞᱚᱜ-ᱟ ᱡᱮ ᱠᱟᱰᱟ ᱫᱚ ᱱᱚᱝᱠᱟᱱ ᱢᱟᱱᱮ ᱡᱤᱭᱟᱹᱞᱤ ᱠᱟᱱᱟ ᱠᱚᱥᱮᱜ-ᱟ ᱱᱚᱝᱠᱟ ᱟᱨᱠᱤ ᱩᱱᱠᱩ ᱫᱚ ᱫᱟᱜ ᱡᱟᱹᱯᱩᱫ ᱥᱮ ᱥᱟᱹᱨᱫᱤ ᱥᱤᱛᱩᱝ ᱢᱟᱱᱮ ᱩᱱᱠᱩ ᱫᱚ ᱛᱚᱞ ᱨᱮᱫᱚ ᱵᱟᱝ ᱠᱚ ᱛᱟᱦᱮᱱᱟ ᱡᱟᱹᱥᱛᱤ ᱱᱩᱠᱩᱧ ᱫᱚ ᱢᱟᱱᱮ ᱟᱲᱟᱜ ᱜᱮᱠᱚ ᱠᱷᱚᱡᱚᱜ-ᱟ, ᱚᱱᱟ ᱥᱟᱶᱛᱮ ᱚᱱᱮ ᱞᱟᱹᱭᱟᱠᱚ ᱟᱨᱠᱤ ᱞᱟᱹᱭᱟᱠᱚ ᱠᱟᱬᱟ ᱫᱚ ᱵᱟᱝᱢᱟ ᱠᱟᱬᱟ ᱜᱮᱭᱟ ᱠᱚ ᱟᱨᱠᱤ, ᱱᱚᱝᱠᱟᱧ ᱦᱮᱸ ᱟᱸᱡᱚᱢ ᱵᱟᱲᱟᱣ ᱟᱠᱟᱫᱟ᱾
ᱚᱻ ᱟᱪᱪᱷᱟ ᱟᱪᱪᱷᱟ ᱟᱫᱚ ᱡᱟᱭᱦᱳᱠ ᱮ ᱢᱮᱱᱫᱚ ᱟᱵᱚ ᱢᱚᱛᱚᱱᱟᱜ ᱢᱮᱱᱫᱚ ᱟᱵᱚ ᱟᱵᱚ ᱱᱤᱡᱮ ᱠᱷᱚᱱ ᱫᱚ ᱚᱠᱟ ᱦᱚᱸ ᱵᱟᱵᱚᱱ ᱪᱮᱫ ᱠᱟᱜ-ᱟ ᱡᱟᱦᱟᱸ ᱵᱚᱱ ᱟᱸᱡᱚᱢᱟ ᱚᱱᱟ ᱠᱷᱚᱱ ᱜᱮᱵᱚᱱ ᱪᱮᱫᱟ ᱦᱮᱸ ᱥᱮ ᱵᱟᱝ᱾
ᱦᱮᱸ᱾
ᱱᱚᱜ-ᱚᱭ ᱡᱟᱦᱟᱸ ᱦᱚᱭᱛᱳ ᱠᱟᱲᱟ ᱦᱚᱳᱭᱛᱳ ᱠᱟᱲᱟ ᱞᱤᱧ ᱞᱟᱹᱭ ᱠᱮᱜ ᱛᱮ ᱟᱵᱮᱱ ᱠᱟᱹᱴᱤᱡ ᱵᱮᱱ ᱞᱟᱹᱭ ᱟᱜ ᱛᱮ ᱟᱹᱞᱤᱧ ᱦᱚᱸ ᱠᱟᱹᱴᱤᱡ ᱵᱟᱨ ᱠᱟᱛᱷᱟ ᱞᱤᱧ ᱞᱟᱹᱭᱟᱜ ᱠᱟᱱᱟ᱾ ᱦᱮᱸ ᱠᱟᱲᱟ ᱫᱚ ᱦᱟᱜ ᱱᱩᱠᱩ ᱫᱚ ᱮᱠᱫᱚᱢ ᱢᱟᱱᱮ ᱢᱟᱹᱱᱢᱤ ᱡᱟᱦᱟᱸ ᱞᱮᱠᱟ ᱵᱟᱠᱚ ᱵᱩᱡᱟ ᱚᱱᱠᱟ ᱠᱚ ᱵᱩᱡᱟ᱾ ᱟᱫᱚ ᱱᱟᱦᱜ ᱢᱟᱱᱮ ᱟᱞᱮ ᱨᱮᱱ ᱫᱚ ᱢᱟᱱᱮ ᱵᱟᱨ ᱡᱳᱲ ᱢᱮᱱᱟᱜ ᱠᱚᱣᱟ ᱛᱚ᱾
ᱦᱮᱸ᱾
ᱢᱟᱱᱮ ᱢᱟᱱᱮ ᱢᱤᱫ ᱡᱚᱲ ᱫᱚ ᱠᱟᱹᱴᱤᱡ ᱠᱤᱱ ᱦᱩᱰᱤᱧ ᱧᱚᱜ ᱜᱮᱭᱟ, ᱢᱤᱫ ᱡᱚᱲ ᱫᱚ ᱠᱟᱹᱴᱤᱡ ᱠᱤᱱ ᱞᱟᱹᱴᱩ ᱧᱚᱜ ᱜᱮᱭᱟ, ᱟᱫᱚ ᱮᱠᱫᱚᱢ ᱟᱹᱰᱤ ᱪᱮᱦᱨᱟ ᱱᱩᱠᱩ ᱫᱚ ᱮᱠᱫᱚᱢ ᱢᱟᱱᱮ ᱡᱩᱫᱤ ᱢᱮᱱ ᱫᱮᱡ ᱠᱚᱜᱟ ᱫᱮᱡ ᱠᱟᱛᱮᱜ ᱨᱮᱦᱚᱸ ᱡᱟᱦᱟᱸ ᱥᱮᱡ ᱠᱚ ᱤᱫᱤ ᱫᱟᱲᱮᱭᱟᱵᱤᱱᱟ ᱥᱮ ᱮᱠᱫᱚᱢ ᱢᱟᱱᱮ ᱠᱟᱛᱷᱟ ᱦᱚᱸ ᱢᱤᱫ ᱥᱟᱶ ᱛᱮᱠᱚ ᱟᱸᱡᱚᱢᱟ ᱥᱩᱫᱩ ᱟᱵᱮᱱ ᱤᱫᱤ ᱠᱟᱛᱮ ᱥᱩᱫᱩ ᱫᱩᱲᱩᱵ ᱠᱚᱜ ᱵᱮᱱ ᱚᱱᱠᱟ᱾ ᱩᱱᱠᱩ ᱫᱚ ᱮᱠᱫᱚᱢ ᱢᱟᱱᱮ ᱟᱹᱰᱤ ᱵᱮᱥ ᱵᱩᱡᱩᱜ-ᱟ ᱪᱮᱫ᱾
ᱦᱮᱸ ᱟᱫᱚ ᱱᱩᱠᱩ ᱫᱚ ᱢᱟᱱᱮ ᱜᱚᱴ ᱜᱚᱴᱟ ᱫᱤᱱ ᱜᱮ ᱟᱲᱟᱜ ᱠᱚ ᱦᱩᱭᱩᱜ-ᱟ ᱟᱨ ᱠᱤ ᱥᱟᱹᱨᱫᱤ ᱥᱤᱛᱩᱝ ᱫᱟᱜ ᱡᱟᱹᱯᱩᱫ ᱞᱚᱞᱚ ᱥᱤᱛᱩᱝ ᱢᱟᱱᱮ ᱥᱟᱨᱟᱫᱤᱱ ᱜᱮ ᱧᱮᱞᱟᱢ ᱱᱩᱠ ᱩᱱᱠᱩ ᱫᱚ ᱢᱟᱱᱮ ᱟᱹᱛᱤᱝ ᱜᱮᱠᱚ ᱠᱷᱚᱡᱚᱜ-ᱟ, ᱥᱮ ᱚᱱᱠᱟ ᱥᱤᱛᱩᱝ ᱫᱤᱱ ᱦᱚᱸ ᱧᱮᱞᱟᱢ ᱫᱟᱜ ᱠᱚᱨᱮ ᱠᱚ ᱡᱚᱵᱮ ᱠᱚᱜ-ᱟ᱾ ᱚᱱᱟ ᱥᱟᱶᱛᱮ ᱡᱟᱹᱯᱩᱫ ᱨᱮ ᱦᱚᱸ ᱫᱟᱜ ᱫᱟᱜ ᱛᱮ ᱜᱮᱠᱚ ᱛᱤᱧᱟ, ᱱᱩᱠᱩ ᱫᱚ ᱟᱨᱠᱤ ᱚᱱᱟ ᱜᱮ ᱡᱟᱹᱥᱛᱤ ᱠᱚ ᱠᱩᱥᱤᱭᱟᱜ-ᱟ᱾
ᱦᱳᱭ ᱦᱳᱭ, ᱟᱪᱪᱷᱟ ᱢᱮᱱᱫᱚ ᱥᱟᱛᱟᱢ ᱨᱮᱜᱮ ᱞᱟᱝ ᱥᱮᱱ ᱞᱮᱱ ᱜᱮ ᱦᱳᱭ ᱥᱮ᱾
ᱦᱮᱸ ᱢᱟ ᱦᱮᱸ,
ᱟ ᱥᱟᱛᱟᱢ ᱛᱮ ᱱᱤᱛᱚᱜ ᱫᱚ ᱱᱟᱦᱜ ᱟᱹᱞᱤᱧ ᱠᱟᱹᱴᱤᱡ ᱞᱤᱧ ᱞᱟᱹᱭ ᱥᱟᱰᱮᱭᱟᱜ ᱠᱟᱱᱟ᱾ ᱦᱳᱭ ᱥᱮ,
ᱦᱮᱸ ᱢᱟ ᱞᱟᱹᱭ ᱵᱤᱱ?
ᱟᱫᱚ ᱥᱟᱛᱟᱢ ᱫᱚ ᱱᱟᱦᱜ ᱞᱤᱧ ᱞᱟᱹᱭᱫᱟ ᱡᱮ ᱵᱟᱝᱢᱟ ᱟᱵᱚ ᱱᱟᱦᱟᱸᱜ ᱚᱲᱟᱜ ᱨᱮᱱ ᱡᱤᱵᱽ-ᱡᱤᱭᱟᱹᱞᱤ ᱡᱟᱦᱟᱸ ᱡᱟᱦᱟᱸ ᱛᱤᱱᱟᱹᱜ ᱢᱮᱱᱟᱜ ᱠᱚᱛᱟ ᱵᱚᱱᱟ?
ᱦᱮᱸ ᱟᱹᱥᱩᱞ ᱠᱚ,
ᱦᱳᱭ ᱟᱹᱥᱩᱞ ᱠᱚ ᱢᱮᱱᱫᱚ ᱠᱟᱰᱟ, ᱰᱟᱹᱝᱨᱤ, ᱢᱮᱨᱚᱢ, ᱥᱩᱠᱨᱤ, ᱥᱤᱢ, ᱯᱟᱣᱨᱟ, ᱮᱜ ᱱᱩᱠᱩ ᱠᱚ ᱢᱮᱱᱟᱜ ᱠᱚᱛᱟ ᱵᱚᱱᱟ᱾ ᱟᱫᱚ ᱱᱩᱠᱩ ᱟᱵᱚ ᱢᱮᱱᱫᱚ ᱚᱠᱟ ᱞᱮᱠᱟ ᱵᱚᱱ ᱡᱚᱛᱟᱣ ᱡᱚᱜᱟᱣ ᱡᱚᱛᱚᱱ ᱞᱮᱠᱚ ᱠᱷᱟᱱ ᱢᱮᱱᱫᱚ ᱟᱵᱚ ᱢᱤᱜᱴᱮᱱ ᱴᱟᱠᱟ ᱠᱟᱹᱣᱰᱤ ᱥᱟᱶ ᱥᱟᱶᱛᱮ ᱟᱵᱚᱣᱟᱜ ᱢᱤᱫᱴᱮᱱ ᱥᱟᱸᱜᱷᱟᱲ ᱜᱟᱹᱰᱤ ᱪᱟᱞᱟᱣ ᱨᱮᱦᱚᱸ ᱢᱤᱜᱴᱮᱱ ᱨᱟᱣᱟᱞᱚᱜ-ᱟ ᱵᱚᱱ᱾
ᱦᱮᱸ,
ᱦᱳᱭ ᱟᱫᱚ, ᱚᱱᱟ ᱵᱟᱨᱮ ᱛᱮᱜᱮ ᱡᱩᱫᱤ ᱢᱤᱫᱴᱮᱱ ᱜᱚᱞᱯᱚ ᱜᱟᱞᱢᱟᱨᱟᱣ ᱦᱩᱭ ᱠᱚᱜᱼᱟ ᱥᱮ ᱞᱟᱝ ᱜᱚᱞᱯᱚ ᱠᱮᱭᱟ, ᱚᱱᱟᱜᱮ ᱛᱟᱦᱚᱞᱮ ᱟᱹᱰᱤ ᱱᱟᱯᱟᱭ ᱠᱚᱜᱼᱟ ᱦᱳᱭ ᱥᱮ᱾
ᱦᱮᱸ ᱦᱮᱸ ᱦᱮᱸ,
ᱦᱳᱭ ᱦᱳᱭ, ᱟᱫᱚ ᱟᱯᱮ ᱯᱟᱦᱟᱴᱟ ᱫᱚ ᱚᱠᱟ ᱞᱮᱠᱟ ᱢᱮᱱᱟᱜ ᱠᱚᱣᱟ ᱪᱮ ᱵᱟᱝᱜᱮ, ᱱᱩᱠᱩ ᱠᱟᱲᱟ ᱰᱟᱹᱝᱨᱤ ᱢᱮᱨᱚᱢ ᱥᱩᱠᱨᱤ ᱮᱢᱟᱱ ᱫᱚ?
ᱦᱮᱸ ᱟᱞᱮ ᱥᱮᱫ ᱫᱚ ᱡᱟᱹᱥᱛᱤ ᱧᱮᱞᱚᱜᱼᱟ, ᱱᱚᱣᱟ ᱵᱮᱵᱽᱥᱟ ᱵᱟᱹᱱᱤᱡᱽ ᱞᱟᱹᱜᱤᱫ ᱫᱚ ᱡᱟᱹᱥᱛᱤ ᱫᱚ ᱧᱮᱞᱚᱜᱼᱟ, ᱱᱩᱠᱩ ᱥᱩᱠᱨᱤ ᱜᱮᱠᱚ ᱟᱹᱥᱩᱞ ᱠᱚᱣᱟ ᱟᱨᱠᱤ᱾
ᱚ ᱟᱪᱪᱷᱟ ᱟᱪᱪᱷᱟ,
ᱦᱮᱸ ᱥᱩᱠᱨᱤ ᱫᱚ ᱪᱮᱫᱟᱜ ᱠᱚ ᱟᱹᱥᱩᱞ ᱠᱚᱣᱟ ᱟᱞᱮ ᱥᱮᱫ ᱫᱚ ᱱᱚᱝᱠᱟ ᱠᱟᱹᱴᱤᱡ ᱠᱟᱹᱴᱤᱡ ᱥᱩᱠᱨᱤ ᱠᱚ ᱟᱹᱜᱩ ᱠᱚᱣᱟ ᱞᱮ, ᱧᱮᱞᱚᱜᱼᱟ ᱡᱮ, ᱱᱩᱠᱩ ᱥᱩᱠᱨᱤ ᱠᱤᱨᱤᱧ ᱞᱟᱹᱜᱤᱫ ᱫᱚ, ᱟᱹᱰᱤ ᱟᱭᱢᱟ ᱱᱩᱠᱩ ᱫᱤᱠᱩ ᱠᱚ ᱦᱤᱡᱩᱜᱼᱟ᱾ ᱚᱱᱟ ᱥᱟᱶᱛᱮ ᱜᱟᱹᱲᱤ ᱠᱚᱛᱮ ᱠᱚ ᱦᱤᱡᱩᱜᱼᱟ, ᱟᱫᱚ ᱡᱩᱫᱤ ᱥᱩᱠᱨᱤᱢ ᱠᱤᱨᱤᱧ ᱠᱟᱭᱟ ᱱᱚᱝ- ᱠᱟ ᱢᱟᱱᱮ ᱠᱚᱢ ᱛᱮᱜᱮ ᱧᱮᱞᱚᱜᱼᱟ, ᱚᱸᱰᱮ ᱚᱱᱟ ᱠᱷᱚᱱᱟᱜ ᱵᱟᱹᱲᱛᱤ ᱯᱩᱭᱥᱟᱹ ᱟᱨᱠᱤ ᱧᱟᱢᱚᱜᱼᱟ᱾ ᱚᱱᱟ ᱦᱚᱭᱛᱚ ᱢᱟᱱᱮ ᱟᱞᱮ ᱥᱮᱫ ᱡᱟᱹᱥᱛᱤ ᱥᱩᱠᱨᱤ ᱜᱮᱠᱚ ᱟᱹᱥᱩᱞ ᱠᱚᱣᱟ᱾
ᱟᱪᱪᱷᱟ ᱪᱪᱪᱷᱟ ᱦᱳᱭ ᱛᱚ, ᱡᱟᱜ ᱟᱹᱰᱤ ᱱᱟᱯᱟᱭ ᱢᱤᱫᱴᱮᱱ ᱨᱳᱡᱽᱜᱟᱨ, ᱯᱟᱱᱛᱷᱟ ᱞᱮᱠᱟᱛᱮ ᱱᱟᱦᱟᱜ ᱟᱯᱮ ᱯᱟᱦᱟᱴᱟ ᱥᱮᱫ ᱫᱚ ᱠᱟᱹᱴᱤᱡ, ᱦᱚᱭᱛᱚ ᱢᱤᱫᱴᱮᱱ ᱟᱨ ᱥᱩᱠᱨᱤ‌, ᱦᱚᱭᱛᱳ ᱡᱚᱜᱟᱣ ᱡᱚᱛᱚᱱ ᱠᱟᱛᱮᱫ ᱢᱤᱫᱴᱮᱱ ᱴᱟᱠᱟ ᱯᱚᱭᱥᱟ ᱯᱮ ᱟᱨᱡᱟᱣ ᱮᱫᱟ ᱦᱳᱭ ᱥᱮ᱾ ᱟᱨ ᱢᱟᱹᱱᱢᱤ ᱡᱤᱣᱚᱱ ᱨᱮᱢᱟ ᱱᱤᱦᱟᱹᱛᱤ ᱴᱟᱠᱟ ᱯᱚᱭᱥᱟ ᱢᱟ ᱱᱤᱦᱟᱹᱛᱤ ᱫᱚᱨᱠᱟᱨ ᱠᱟᱱ ᱜᱮ ᱦᱳᱭ ᱥᱮ᱾
ᱦᱮᱸ
ᱵᱟᱠᱷᱟᱱ ᱫᱚ ᱟᱞᱮ ᱯᱟᱦᱴᱟ ᱫᱚ ᱧᱮᱞᱚᱜᱚᱜᱼᱟ ᱱᱩᱠᱩ ᱡᱮ ᱦᱟᱸᱜ ᱡᱟᱦᱟᱸ ᱠᱚᱞᱤᱧ ᱞᱟᱹᱭᱫᱟ, ᱠᱟᱲᱟ, ᱰᱟᱹᱝᱨᱤ, ᱢᱮᱨᱚᱢ, ᱥᱩᱠᱨᱤ ᱟᱨ ᱛᱟᱨᱯᱚᱨᱮ ᱥᱤᱢ ᱯᱟᱣᱨᱟ, ᱱᱩᱠᱩ ᱠᱚᱫᱚ ᱱᱟᱦᱟᱜ ᱢᱟᱱᱮ ᱚᱲᱟᱜ ᱠᱚᱨᱮ ᱫᱚ ᱟᱹᱰᱤ ᱰᱷᱮᱨ ᱞᱮ ᱫᱚᱦᱚ, ᱠᱚᱣᱟ᱾ ᱟᱨ ᱱᱩᱠᱩ ᱠᱚ ᱡᱮᱢᱚᱱ ᱟᱨᱚ ᱚᱱᱠᱟ ᱮᱢᱟᱱ ᱛᱮᱢᱟᱱ ᱢᱮᱱᱟᱜ ᱠᱚᱣᱟ ᱱᱩᱠᱩ ᱡᱮᱢᱚᱱ ᱢᱚᱭᱩᱨ ᱠᱚ, ᱥᱮ ᱢᱟᱨᱟᱜ ᱠᱚ,
ᱦᱩᱸ
ᱱᱩᱠᱩ ᱠᱚᱦᱚᱸ ᱟᱛᱳ ᱚᱲᱟᱜ ᱠᱚᱨᱮ ᱢᱮᱱᱟᱜ ᱠᱚᱛᱟ ᱞᱮᱭᱟ ᱠᱩᱞᱟᱹᱭ ᱠᱚᱦᱚᱸ ᱢᱮᱱᱟᱜ ᱠᱚᱣᱟ, ᱢᱟᱱᱮ ᱮᱠᱫᱚᱢ ᱱᱩᱠᱩ ᱦᱚᱸ ᱢᱟᱹᱱᱢᱤ ᱞᱮᱠᱟ ᱱᱚᱝᱠᱟ ᱜᱮ ᱚᱲᱟᱜ ᱠᱚᱨᱮ ᱞᱮ ᱡᱚᱜᱟᱣ ᱡᱚᱛᱚᱱ ᱠᱟᱠᱚᱣᱟ᱾ ᱛᱟᱯᱚᱨ ᱠᱩᱞᱦᱤ ᱠᱚᱨᱮ ᱠᱚ ᱫᱟᱬᱟ ᱵᱟᱲᱟᱭᱼᱟ, ᱥᱟᱱᱟᱢ ᱦᱚᱲ ᱜᱮ ᱢᱟᱱᱮ ᱵᱟᱠᱚ ᱜᱚᱡ ᱠᱚᱣᱟ ᱟᱨ ᱪᱮᱫ ᱵᱟᱠᱷᱟᱱ ᱡᱮ ᱡᱮ, ᱼᱼ ᱠᱩᱞᱟᱹᱭ ᱠᱟᱱᱟᱭ ᱢᱮᱱ ᱛᱮ ᱡᱚᱢ ᱜᱟᱱᱚᱜᱼᱟ ᱢᱮᱱ ᱛᱮ ᱜᱚᱡ ᱠᱟᱛᱮᱫ ᱡᱚᱢᱮ ᱦᱩᱭᱩᱜᱼᱟ ᱚᱱᱠᱟ ᱫᱚ ᱵᱟᱝ, ᱟᱞᱮ ᱴᱷᱮᱱ ᱫᱚ ᱦᱮᱸᱜ ᱢᱟᱱᱮ ᱵᱩᱨᱩ ᱫᱤᱥᱚᱢ ᱞᱮ ᱯᱟᱲᱟᱜ-ᱟ ᱛᱳ, ᱦᱚᱭ ᱦᱮᱞᱳ, ᱦᱚᱭ ᱢᱮᱱᱫᱟᱞᱤᱧ ᱵᱩᱨᱩ ᱫᱤᱥᱚᱢ ᱞᱮ ᱯᱟᱲᱟᱜ ᱟᱛᱚ ᱟᱫᱚ ᱚᱱᱟ ᱪᱤᱠᱟ ᱢᱮᱱᱫᱚᱼᱼ ᱠᱟᱴᱤᱡ ᱡᱟᱭᱜᱟ ᱠᱚᱦᱚᱸ ᱢᱮᱱᱟᱜ ᱛᱮ ᱱᱩᱠᱩ ᱠᱟᱰᱟ ᱰᱟᱝᱨᱤ ᱢᱮᱨᱚᱢ ᱠᱚᱫᱚ, ᱼᱼ ᱱᱟᱦᱟᱜ ᱢᱮᱱ ᱜᱟᱱᱚᱜᱼᱟ, ᱡᱟᱭᱜᱟ ᱱᱤᱦᱟᱹᱛᱤ ᱛᱟᱦᱮᱱ ᱫᱚᱨᱠᱟᱨ ᱛᱚ ᱯᱷᱟᱸᱠᱟ ᱡᱟᱭᱜᱟ ᱦᱳᱭᱥᱮ᱾
ᱦᱮᱸ ᱦᱮᱸ,
ᱵᱟᱠᱷᱟᱱ ᱱᱟᱜ ᱟᱥᱟᱲ ᱥᱟᱱ ᱵᱚᱸᱜᱟ ᱥᱮ ᱵᱷᱟᱫᱚᱨ ᱫᱟᱸᱥᱟᱭ ᱫᱚ ᱦᱟᱸᱜ ᱱᱤᱛᱚᱜ ᱫᱚ ᱟᱵᱚ ᱫᱚ ᱦᱩᱲᱩ ᱠᱚ ᱵᱚᱱ ᱨᱚᱦᱚᱭ ᱵᱟᱲᱟ ᱠᱮᱫᱟ᱾ ᱥᱟᱱᱟᱢ ᱢᱤᱫᱴᱮᱱ ᱡᱟᱭᱜᱟ ᱠᱷᱮᱛ ᱥᱮ ᱵᱟᱹᱫᱽ ᱥᱮ ᱟᱦᱟᱨ ᱥᱮ ᱥᱟᱱᱟᱢ ᱠᱚᱜᱮ ᱱᱟᱦᱟᱜ ᱱᱤᱛᱚᱜ ᱫᱚ ᱱᱤᱭᱟᱹ ᱠᱚᱫᱚ ᱱᱟᱦᱟᱜ ᱼᱼ ᱯᱮᱨᱮᱡᱚᱜᱼᱟ ᱥᱮ, ᱱᱤᱭᱟᱹ ᱦᱩᱲᱩ ᱪᱟᱣᱞᱮ ᱛᱮ ᱟᱫᱚ ᱚᱱᱟ ᱪᱮᱠᱟ ᱱᱟᱜ ᱮᱸ ᱱᱩᱠᱩ ᱫᱚ ᱱᱷᱟᱜ ᱱᱤᱛᱚᱜ ᱥᱚᱢᱚᱭ ᱨᱮ ᱡᱮᱢᱚᱱ ᱵᱩᱨᱩ ᱼᱼ ᱢᱮᱨᱚᱢ ᱫᱚ ᱱᱟᱜ ᱦᱳᱭᱛᱳ ᱵᱩᱨᱩ ᱨᱮᱠᱚ ᱟᱛᱤᱧᱟ᱾ ᱵᱩᱨᱩ ᱨᱮ ᱯᱟᱞᱦᱟ ᱠᱚ ᱡᱚᱢᱟ ᱟᱨ ᱱᱩᱠᱩ ᱠᱟᱲᱟ ᱰᱟᱝᱨᱤ ᱫᱚ ᱢᱤᱫᱴᱮᱱ ᱯᱷᱟᱸᱠᱟ ᱡᱟᱭᱜᱟ ᱥᱮ ᱠᱟᱲᱟ ᱫᱚ ᱠᱟᱹᱴᱤᱡ ᱦᱳᱭᱛᱳ, ᱥᱩᱢᱩᱝ ᱧᱚᱜ ᱠᱚ ᱛᱟᱦᱮᱱ ᱛᱮ ᱱᱩᱠᱩ ᱫᱚ ᱠᱟᱴᱤᱡ ᱜᱩᱴᱤᱭᱟᱹᱣ ᱥᱮ ᱵᱟᱜᱟᱣ ᱧᱚᱜ ᱠᱟᱛᱮᱫ ᱼᱼ᱾ ᱟᱹᱛᱤᱧ ᱜᱟᱱᱚᱜ-ᱟ᱾ ᱢᱮᱱᱠᱷᱟᱱ ᱰᱟᱹᱝᱨᱤ ᱠᱚᱫᱚ ᱱᱷᱟᱜ ᱚᱱᱠᱟ ᱫᱚ ᱵᱟᱝ ᱥᱮ ᱥᱟᱜᱮ ᱧᱚᱜ ᱠᱚ ᱛᱟᱦᱮᱱᱟ᱾ ᱟᱫᱚ ᱰᱟᱹᱝᱨᱤ ᱫᱚ ᱱᱷᱟᱜ ᱠᱟᱹᱴᱤᱡ ᱜᱚᱰᱟ ᱧᱚᱜ ᱡᱟᱭᱜᱟ ᱨᱮ ᱡᱩᱫᱤ ᱵᱟᱵᱮᱱ ᱤᱫᱤ ᱠᱚᱣᱟ ᱛᱟᱦᱞᱮ ᱦᱚᱲᱟᱜ ᱦᱩᱲᱩ ᱠᱚ ᱥᱮ ᱮᱴᱟᱜ ᱥᱩᱵᱽᱡᱤ, ᱟᱱᱟᱡᱽ ᱠᱚᱠᱚ ᱡᱚᱢᱟ᱾ ᱚᱱᱟ ᱠᱚ ᱡᱚᱢ ᱞᱮᱠᱷᱟᱱ ᱫᱚ ᱦᱚᱲ ᱦᱚᱸ ᱠᱟᱹᱴᱤᱡ ᱠᱚ ᱵᱟᱭ ᱴᱷᱤᱠᱚᱜ-ᱟ ᱟᱨ ᱪᱮᱫ ᱨᱟᱹᱜᱤ ᱟᱠᱚ ᱥᱮ ᱟᱹᱲᱤᱥᱚᱜ-ᱟ ᱠᱚ ᱦᱳᱭ ᱥᱮ᱾
ᱦᱮᱸ ᱦᱮᱸ ᱟᱨ ᱟᱸᱢ ᱪᱮᱜ ᱠᱚ ᱞᱟᱹᱭ ᱦᱚᱜ-ᱚᱭ ᱢᱟᱨᱟᱜ ᱠᱟᱛᱷᱟ ᱵᱤᱱ ᱞᱟᱹᱭ ᱠᱮᱫᱟ ᱥᱟᱶᱛᱮ ᱱᱩᱠᱩ ᱠᱩᱞᱟᱹᱭ ᱠᱚ ᱟᱫᱚ ᱱᱚᱣᱟ ᱠᱷᱟᱱ ᱟᱞᱮ ᱥᱮᱫ ᱫᱚ ᱱᱚᱝᱠᱟ ᱢᱟᱨᱟᱜ ᱫᱚ ᱦᱟᱸᱜ ᱢᱮᱸᱫ ᱛᱮ ᱱᱚᱝᱠᱟ ᱫᱚ ᱛᱤᱥ ᱦᱚᱸ ᱵᱟᱝᱞᱮ ᱧᱮᱞ ᱠᱟᱜ ᱠᱚᱣᱟ᱾ ᱡᱟᱦᱟᱸ ᱫᱚ ᱢᱟᱱᱮ ᱟᱯᱮ ᱫᱚ ᱪᱮᱜ ᱠᱟ ᱢᱟᱱᱮ ᱱᱩ- ᱠᱩ ᱯᱮ ᱟᱥᱩᱞᱮᱜ ᱠᱚᱣᱟ ᱡᱚᱜᱟᱣ ᱡᱚᱛᱚᱱ ᱠᱟᱛᱮ ᱯᱮ ᱫᱚᱦᱚᱭ ᱮᱫ ᱠᱚᱣᱟ ᱟᱫᱚ ᱟᱞᱮ ᱥᱮᱫ ᱫᱚ ᱦᱟᱸᱜ ᱢᱟᱨᱟᱜ ᱥᱟᱶᱛᱮ ᱠᱩᱞᱟᱹᱭ ᱱᱩᱠᱩ ᱫᱚ ᱢᱟᱱᱮ ᱚᱠᱟ ᱨᱮᱦᱚᱸ ᱵᱟᱢ ᱫᱤᱥᱟᱹ ᱠᱚᱣᱟ ᱠᱤ ᱡᱟᱱᱮ ᱯᱷᱟᱸᱠᱟ ᱡᱟᱦᱟᱸ ᱢᱟᱴᱷ ᱛᱟᱞᱮ ᱟᱞᱮ ᱫᱚ ᱟᱫᱚ ᱚᱱᱟ ᱰᱟ. ᱞ ᱢᱟᱱᱮ ᱪᱮᱞᱮᱢ ᱫᱤᱥᱟᱹ ᱠᱚᱣᱟ, ᱟᱨ ᱪᱮᱞᱮ ᱦᱚᱸ ᱢᱟᱱᱮ ᱟᱞᱮ ᱫᱚ ᱱᱚᱝᱠᱟ ᱵᱟᱝᱞᱮ ᱫᱤᱥᱟᱹ ᱟᱫᱚ ᱩᱱᱠᱩ ᱫᱚ ᱵᱤᱨ-ᱵᱩᱨᱩ ᱠᱷᱚᱡ ᱜᱮᱯᱮ ᱧᱟᱢ ᱠᱚᱣᱟ ᱥᱮ ᱱᱩᱠᱩ ᱫᱚ ᱱᱚᱝᱠᱟ ᱠᱤᱨᱤᱧ ᱠᱟᱛᱮᱜ ᱟᱜᱩ ᱠᱟᱛᱮᱜ ᱯᱮ ᱟᱥᱩᱞᱮᱜ ᱠᱚᱣᱟ᱾
ᱦᱳᱭ ᱦᱳᱭ ᱟᱹᱰᱤ ᱱᱟᱯᱟᱭ ᱠᱩᱠᱞᱤ ᱱᱟᱦᱟᱜ ᱵᱮᱱ ᱫᱚᱦᱚ ᱠᱟᱫᱟ, ᱢᱮᱱ ᱫᱚ ᱢᱟᱨᱟᱜ ᱥᱮ ᱠᱩᱞᱟᱹᱭ ᱫᱚ ᱱᱟᱦᱟᱜ ᱢᱟᱨᱟᱜ ᱜᱟᱜ ᱠᱟᱛᱷᱟ ᱜᱮ ᱱᱟᱜ ᱞᱤᱧ ᱞᱟᱹᱭ ᱫᱟ ᱯᱳᱭᱞᱳ ᱮᱸᱜ ᱢᱟᱨᱟᱜ ᱫᱚ ᱱᱟᱦᱟᱜ ᱱᱩᱠᱩ ᱡᱟᱦᱟᱸ ᱵᱩᱨᱩ ᱨᱮᱠᱚ ᱵᱤᱞᱤᱭᱮ ᱛᱚ᱾
ᱦᱮᱸ
ᱟᱫᱚ ᱵᱩᱨᱩ ᱨᱮ ᱵᱤᱞᱤ ᱚᱠᱛᱮ ᱠᱚᱭᱮᱠ ᱫᱤᱱ ᱞᱟᱦᱟ ᱨᱮ ᱱᱟᱦᱟᱜ ᱠᱚ ᱵᱤᱞᱤ ᱵᱟᱲᱟ ᱠᱮᱫᱟ ᱛᱚ ᱢᱮᱱ ᱫᱚ ᱚᱱᱟ ᱮᱸ ᱱᱚ-ᱱᱟ ᱡᱟᱦᱟᱸ ᱦᱩᱞ ᱢᱟᱦᱟ ᱠᱚᱨᱮᱫ ᱱᱟᱜ ᱠᱚ ᱵᱤᱞᱤ ᱵᱟᱲᱟ ᱠᱮᱫᱟ᱾
ᱦᱮᱸ ᱦᱮᱸ
ᱟᱫᱚ ᱚᱱᱟ ᱚᱠᱛᱚ ᱨᱮᱫᱚ ᱱᱟᱜ ᱠᱚ ᱵᱤᱞᱤᱭᱟ ᱛᱚ ᱵᱩᱨᱩ ᱠᱚᱨᱮᱫ ᱟᱫᱚ ᱵᱩᱨᱩ ᱠᱚᱨᱮᱫ ᱡᱚᱠᱷᱚᱱ ᱟᱫᱚ ᱵᱟᱵᱟ ᱛᱟᱠᱚ ᱠᱚ ᱫᱚᱠᱚ ᱪᱟᱞᱟᱜ ᱜᱮᱭᱟ ᱥᱮ ᱜᱚᱜᱚ ᱛᱟᱠᱚ ᱦᱚᱸ ᱠᱚ ᱪᱟᱞᱟᱜ ᱜᱮᱭᱟ᱾ ᱟᱫᱚ ᱚᱱᱟ ᱚᱠᱛᱚ ᱨᱮ ᱡᱚᱠᱷᱚᱱ-ᱟ, ᱩᱫ ᱦᱟᱞᱟᱝ ᱠᱚ ᱥᱮᱱ ᱵᱟᱲᱟᱜ ᱠᱟᱱ ᱛᱟᱦᱮᱸᱫ ᱛᱚ
ᱦᱮᱸ
ᱟᱫᱚ ᱚᱱᱟ ᱵᱤᱞᱤ ᱠᱚ ᱧᱟᱢᱚᱜ ᱛᱟᱠᱚᱣᱟ ᱟᱫᱚ ᱚᱱᱟ ᱵᱤᱞᱤ ᱟᱹᱜᱩ ᱠᱟᱛᱮᱫ ᱮᱠᱫᱚᱢ ᱮᱸ ᱚᱲᱟᱜ ᱨᱮᱱ ᱥᱤᱢ ᱠᱚᱠᱚ ᱛᱟᱦᱮᱱᱟ ᱥᱮ ᱩᱱᱠᱩ ᱮᱸ ᱢᱮᱱᱫᱚ ᱡᱟᱦᱟᱸᱭ ᱠᱚᱠᱚ ᱵᱩ- ᱨᱩᱢᱟ ᱵᱤᱞᱤ ᱵᱟᱲᱟ ᱠᱟᱜ-ᱟ ᱠᱚ, ᱚᱱᱟ ᱥᱤᱢ ᱵᱤᱞᱤ ᱥᱟᱶ ᱥᱟᱶ ᱛᱮᱜᱮ ᱚᱱᱟ ᱢᱟᱱᱮ ᱩᱱᱠᱩ ᱢᱟᱨᱟᱜ ᱵᱤᱞᱤ ᱦᱚᱞᱮ ᱫᱚᱦᱚ ᱠᱟᱜ-ᱟ᱾ ᱟᱫᱚ ᱚᱱᱟ ᱵᱩᱨᱩᱢ ᱵᱩᱨᱩᱢ ᱛᱮ ᱟᱫᱚ ᱥᱟᱱᱟᱢ ᱟᱜ ᱜᱮ ᱮᱠᱫᱚᱢ ᱢᱟᱱᱮ ᱵᱩᱥᱟ. ᱜ ᱩᱰᱩᱠ ᱠᱚᱣᱟᱭ ᱱᱩᱭ ᱥᱤᱢ ᱜᱮ ᱢᱟᱱᱮ ᱥᱤᱢ ᱠᱟᱞᱚᱴ ᱜᱮ᱾
ᱦᱮᱸ
ᱟᱫᱚ ᱱᱩᱠᱩ ᱢᱟᱨᱟᱜ ᱫᱚ ᱢᱟᱨᱟᱜ ᱞᱮᱠᱟ ᱜᱮᱠᱚ ᱛᱟᱦᱮᱱᱟ ᱥᱤᱢ ᱦᱚᱸ ᱞᱮᱠᱟ ᱜᱮ ᱟᱫᱚ ᱢᱤᱫ ᱥᱟᱶ ᱛᱮᱠᱚ ᱫᱟᱬᱟᱱᱟ᱾ ᱪᱟᱱ ᱛᱮᱠᱚ ᱜᱟᱛᱮᱜ-ᱟ, ᱟᱫᱚ ᱩᱱᱠᱩ ᱢᱮ ᱵᱟᱠᱚ ᱜᱮᱨᱚᱜ-ᱟ ᱟᱨ ᱪᱮᱫ ᱱᱟᱭᱛᱮ ᱱᱟᱯᱟᱭ ᱛᱮᱜᱮ ᱠᱚ ᱫᱟᱬᱟ ᱵᱟᱲᱟᱭᱟ ᱩᱱᱤ ᱮᱸᱜᱟ ᱦᱚᱸ ᱮᱠᱫᱚᱢ ᱟᱡᱨᱮᱱ ᱦᱚ- ᱯᱚᱱ ᱞᱮᱠᱟᱜᱮ ᱮᱠᱫᱚᱢ ᱱᱟᱯᱟᱭ ᱛᱟᱦᱮᱸᱜ ᱟᱹᱪᱩᱨ ᱵᱟᱲᱟ ᱠᱚᱣᱟ ᱟᱫᱚ ᱚᱱᱠᱟ ᱞᱟᱹᱴᱩ ᱞᱟᱹᱴᱩ ᱞᱮᱱᱠᱷᱟᱱ ᱫᱚ ᱠᱟᱹᱴᱤᱡ ᱠᱚ ᱵᱷᱤᱱᱟᱹᱜ-ᱟ ᱥᱮ᱾ ᱟᱫᱚ ᱩᱱᱫᱚ ᱟᱠᱚ ᱠᱩᱥᱤ ᱛᱮᱠᱚ ᱫᱟᱬᱟ ᱵᱟᱲᱟᱭᱟ ᱠᱩᱞᱦᱤ ᱠᱩᱞᱦᱤ ᱛᱮ ᱟᱨ ᱱᱩᱠᱩ ᱱᱩᱜᱩᱠᱩ ᱟᱨᱚ ᱚᱱᱠᱟ ᱜᱮ ᱟᱭᱢᱟ ᱡᱤᱱᱤᱥ ᱢᱮᱱᱟᱜ ᱠᱚᱣᱟ ᱱᱩᱠᱩ ᱠᱩᱞᱟᱹᱭ ᱠᱚᱫᱚ ᱡᱮᱢᱚᱱ ᱦᱩᱰᱤᱧ ᱧᱚᱜ ᱨᱮ ᱦᱚᱯᱚᱱ ᱧᱚᱜ ᱨᱮᱠᱚ ᱛᱟᱦᱮᱱ ᱨᱮ ᱩᱱ ᱚᱠᱛᱚ ᱨᱮᱞᱮ ᱟᱹᱜᱩ ᱠᱟ-ᱠᱚᱣᱟ ᱚᱱᱟ ᱚᱠᱛᱚ ᱨᱮ ᱟᱹᱜᱩ ᱱᱩᱠᱩ ᱫᱚ ᱡᱚᱜᱟᱣ ᱡᱚᱛᱚᱱ ᱠᱟᱛᱮᱞᱮ ᱫᱚᱦᱚ ᱠᱟ-ᱠᱚᱣᱟ ᱚᱲᱟᱜ ᱨᱮ ᱦᱳᱭ ᱛᱳ ᱠᱚᱭᱮᱠ ᱫᱤᱱ ᱫᱚᱦᱚ ᱠᱟᱛᱮ ᱟᱫᱚ ᱱᱩᱠᱩ ᱫᱚ ᱵᱚᱥ ᱨᱮ ᱠᱚ ᱦᱤᱡᱩᱜ-ᱟ ᱡᱚᱢᱟᱜ ᱧᱩᱣᱟᱜ ᱠᱚ ᱴᱷᱤᱠ ᱴᱷᱟᱠ ᱯᱩᱨᱩᱱ ᱨᱮᱠᱚ ᱧᱟᱢ ᱞᱮᱠᱷᱟᱱ ᱱᱟᱯᱟᱭ ᱨᱮᱠᱚ ᱛᱟᱦᱮᱱᱟ ᱟᱨ ᱪᱮᱫ ᱚᱲᱟᱜ ᱨᱮᱜᱮ᱾ ᱟᱨᱚ ᱱᱩᱠᱩ ᱡᱮᱢᱚᱱ ᱢᱚᱭᱩᱨ ᱮ ᱢᱚᱭᱩᱨ ᱱᱟ ᱱᱩᱠᱩ ᱱᱟᱦᱟᱜ ᱠᱚ ᱢᱮᱛᱟ ᱠᱚ ᱠᱟᱱᱟ ᱢᱤᱨᱩ ᱪᱮᱸᱬᱮ,
ᱦᱮᱸ,
ᱢᱤᱨᱩ ᱪᱮᱬᱮ ᱦᱚᱸ ᱚᱱᱠᱟᱜᱮ ᱢᱤᱨᱩ ᱪᱮᱸᱬᱮ ᱫᱚ ᱮᱸᱜ ᱢᱮᱱᱫᱚ ᱦᱩᱰᱤᱧ ᱧᱚᱜ ᱨᱮ ᱢᱟᱱᱮ ᱡᱟᱦᱮᱨ ᱠᱚ ᱢᱮᱱᱟᱜ ᱛᱟᱞᱮᱭᱟ ᱥᱮ ᱞᱟᱹᱴᱩ ᱞᱟᱹᱴᱩ ᱫᱟᱨᱮ ᱠᱚ ᱢᱮᱱᱟᱜᱼᱟ ᱚᱱᱟ ᱫᱟᱨᱮ ᱠᱚᱨᱮ ᱠᱚ ᱦᱚᱯᱚᱱ ᱵᱟᱲᱟ ᱠᱚᱜᱼᱟ ᱵᱤᱞᱤ ᱵᱟᱲᱟ ᱠᱟᱜᱼᱟ ᱠᱚ ᱚᱱᱟ ᱟᱫᱚ ᱡᱚᱠᱷᱚᱱᱱᱟᱜ ᱠᱚ ᱦᱚᱯᱚᱱᱚᱜᱼᱟᱫᱚ ᱱᱩᱠᱩ ᱫᱚ ᱛᱤᱱᱟᱹᱜ ᱢᱚᱬᱮ ᱜᱚᱴᱮᱡ ᱫᱷᱟᱹᱨᱤᱡ, ᱚᱱᱠᱟ ᱯᱩᱱ ᱢᱚᱬᱮᱸ ᱜᱚᱴᱮᱡ, ᱪᱟᱱ ᱠᱚ ᱦᱚᱯᱚᱱᱚᱜᱼᱟ᱾ ᱟᱫᱚ ᱚᱱᱟ ᱚᱠᱛᱚ ᱨᱮ ᱦᱚᱳᱭᱛᱳ ᱡᱟᱦᱟᱸᱭ ᱡᱩᱫᱤ ᱡᱟᱦᱮᱨ ᱠᱚᱨᱮ ᱮ ᱫᱮᱡ ᱫᱟᱲᱮᱭᱟᱜᱼᱟ ᱟᱫᱚ ᱟᱹᱰᱤ ᱞᱟᱹᱴᱩ ᱞᱟᱹᱴᱩ ᱫᱟᱨᱮ ᱛᱚ ᱟᱫᱚ ᱚᱱᱟ ᱫᱟᱨᱮ ᱠᱚᱨᱜ ᱫᱮᱡ ᱠᱟᱛᱮᱫ ᱟᱬᱜᱚ ᱠᱟᱛᱮᱫ ᱱᱩᱠᱩ ᱟᱫᱚ ᱪᱮᱦᱨᱟ ᱥᱮᱮᱫ ᱠᱷᱧᱪᱟ ᱨᱮ ᱫᱚᱦᱚ ᱠᱟᱛᱮᱫ ᱞᱮ ᱟᱹᱥᱩᱞ ᱠᱚᱣᱟ᱾ ᱟᱫᱚ ᱡᱚᱠᱷᱚᱱ ᱰᱷᱮᱨ ᱫᱤᱱ ᱠᱚ ᱛᱟᱦᱮᱸᱱᱟ ᱟᱫᱚ ᱚᱱᱟ ᱯᱚᱨᱮ ᱫᱚ ᱟᱫᱚᱞᱮ ᱟᱲᱟᱜ ᱠᱟᱠᱚᱣᱟ ᱠᱷᱟᱧᱪᱟ ᱠᱷᱚᱱ ᱫᱚ ᱟᱫᱚ ᱩᱰᱟᱹᱣ ᱪᱟᱞᱟᱜ ᱟᱠᱚ ᱟᱨᱚ ᱠᱚ ᱦᱤᱡᱩᱜᱼᱟ ᱫᱟᱬᱟᱱ ᱠᱚ ᱦᱤᱡᱩᱜᱼᱟ ᱡᱚᱢᱟᱠᱚ ᱧᱩᱭᱭᱟᱠᱚ ᱟᱨᱦᱚᱸ ᱠᱚ ᱪᱟᱞᱟᱜᱼᱟ ᱚᱱᱠᱟᱜᱮ ᱟᱵᱚ ᱢᱟᱹᱱᱢᱤ ᱞᱮᱠᱟᱜᱮ ᱚᱱᱮ ᱚᱱᱠᱟ᱾ ᱟᱫᱚ ᱟᱯᱮ ᱥᱮᱫ ᱫᱚ ᱱᱩᱜ ᱱᱩᱠᱩᱜ ᱢᱮᱱᱫᱚ ᱮᱸᱜ ᱢᱮᱱᱟᱜ ᱠᱚᱣᱟ ᱥᱮ ᱵᱟᱝ ᱱᱩᱠᱩ ᱢᱤᱨᱩ ᱪᱮᱬᱮ ᱠᱚᱫᱚ?
ᱟᱞᱮ ᱥᱮᱫ ᱫᱚ ᱢᱤᱨᱩ ᱪᱮᱸᱬᱮ ᱠᱚᱫᱚ ᱢᱮᱱᱟᱜ ᱠᱚᱣᱟ ᱟᱫᱚ ᱱᱩᱠᱩ ᱡᱟᱦᱟᱸ ᱠᱩᱞᱟᱹᱭ ᱥᱟᱶᱛᱮ ᱢᱟᱨᱟᱜ ᱱᱩᱠᱩ ᱩᱱᱠᱩ ᱫᱚ ᱟᱞᱮ ᱥᱮᱫ ᱫᱚ ᱡᱟᱹᱥᱛᱤ ᱢᱟᱱᱮ ᱟᱥᱩᱞ ᱫᱚ ᱟᱹᱥᱩᱞ ᱠᱚᱣᱟ ᱟᱞᱮ ᱥᱮ ᱮᱫ ᱠᱤᱨᱤᱧ ᱠᱟᱛᱮ ᱟᱨᱠᱤ ᱠᱤᱨᱤᱧ ᱟᱹᱜᱩ ᱠᱚᱣᱟ ᱠᱚ ᱱᱚᱝᱠᱟ ᱟᱭᱢᱟᱱᱟᱜ ᱞᱮᱠᱟᱱᱟᱜ ᱫᱚᱠ ᱠᱟᱱ ᱵᱟᱡᱟᱨ ᱠᱷᱚᱱᱟᱜ ᱟᱨ ᱠᱤᱨᱤᱧ ᱠᱟᱛᱮ ᱜᱮ ᱡᱥᱛᱤ ᱠᱚ ᱟᱹᱥᱩᱞ ᱠᱚᱣᱟ᱾ ᱟᱫᱚ ᱱᱩᱠᱩ ᱢᱤᱨᱩ ᱪᱮᱬᱮ ᱫᱚ ᱦᱟᱸᱜ ᱟᱞᱮᱮᱥᱮᱫ ᱫᱚ ᱱᱚᱝᱠᱟ ᱢᱟᱱᱮ ᱛᱟᱞᱮ ᱫᱟᱨᱮ ᱠᱚ ᱛᱟᱦᱮᱱᱟ ᱟᱨ ᱡᱟᱦᱟᱸ ᱥᱮᱸᱜᱮᱞ ᱫᱟᱜ ᱠᱚ ᱧᱩᱨ ᱠᱚᱜᱼᱟ ᱛᱟᱞᱮ ᱫᱟᱨᱮ ᱠᱚᱨᱮ ᱚᱱᱮ ᱠᱚᱨᱮ ᱦᱮᱸ ᱰᱷᱚᱸᱰᱨᱩ ᱵᱚᱞᱚ ᱠᱚᱜ ᱜᱮᱭᱟ, ᱟᱫᱚ ᱚᱸᱰᱮ ᱠᱷᱟᱢ ᱜᱮ ᱢᱤᱫ ᱵᱟᱨᱭᱟ ᱜᱤᱫᱽᱨᱟᱹ ᱠᱚᱫᱚ ᱫᱮᱡ ᱠᱟᱛᱮᱫ ᱠᱚ ᱟᱬᱜᱚ ᱠᱚᱜᱮᱭᱟ ᱥᱮ ᱱᱚᱝᱠᱟ ᱠᱟᱛᱮᱫ ᱜᱮᱞᱮ ᱟᱹᱥᱩᱞ ᱠᱚᱜᱮᱭᱟ ᱟᱨᱠᱤ ᱩᱱᱠᱩ ᱪᱮᱸᱬᱮ ᱪᱤᱯᱲᱩ ᱠᱚᱫᱚ᱾
ᱦᱳᱭ, ᱦᱳᱭ,
ᱦᱮᱸ ᱟᱫᱚ ᱩᱱᱠᱩ ᱢᱟᱨᱟᱜ ᱪᱮᱸᱬᱮ ᱠᱚᱫᱚ ᱟᱨᱠᱤ ᱟᱞᱮ ᱥᱮᱫ ᱫᱚ ᱢᱟᱱᱮ ᱵᱟᱹᱱᱩᱜ ᱠᱚᱣᱟ ᱚᱱᱟ ᱥᱟᱶᱛᱮ ᱟᱨ ᱢᱟᱨᱟᱜ ᱞᱟᱹᱭ ᱠᱮᱫᱟᱵᱤᱱ ᱢᱟᱨᱟᱜ ᱵᱤᱞᱤ ᱟᱯᱮ ᱫᱚ ᱥᱤᱢ ᱯᱮ ᱫᱚᱦᱚᱚᱣᱟ ᱚᱱᱟ ᱥᱟᱶᱛᱮ ᱱᱩᱠᱩ ᱠᱚ ᱦᱚᱯᱚᱱ ᱠᱚᱣᱟ ᱟᱞᱮ ᱥᱮᱫ ᱫᱚ ᱡᱟᱹᱥᱛᱤ ᱢᱟᱱᱮ ᱱᱚᱣᱟ ᱫᱚ ᱱᱚᱝᱠᱟ ᱧᱮᱞᱚᱜᱼᱟ ᱡᱮ ᱟᱞᱮ ᱫᱚ ᱱᱚᱝᱠᱟ ᱜᱮᱰᱮ ᱵᱤᱞᱤ ᱡᱟᱹᱥᱛᱤ ᱧᱮᱞᱟ ᱥᱤᱢ ᱦᱮᱸ ᱜᱮᱰᱮ ᱵᱮᱤᱞᱤ ᱡᱟᱹᱥᱛᱤ ᱥᱤᱢ ᱴᱷᱮᱱ ᱞᱮ ᱫᱚᱦᱚᱭᱟ ᱟᱨ ᱧᱮ ᱥᱤᱢ ᱦᱚᱸ ᱧᱮᱞ ᱟᱫᱚ ᱩᱱᱠᱩ ᱜᱮᱰᱮ ᱠᱚ ᱦᱚᱯᱚᱱ ᱠᱚᱣᱟ ᱟᱨᱠᱤ ᱵᱤᱞᱤ ᱯᱟᱲᱟᱜ ᱠᱟᱛᱮᱫ ᱜᱮᱰᱮ ᱦᱚᱯᱚᱱ ᱠᱚ ᱛᱩᱫᱩᱜᱼᱟ, ᱧᱮᱞᱚᱜᱼᱟ ᱡᱮ ᱱᱩᱠᱩ ᱫᱚ ᱮᱢᱱᱤ ᱨᱮ ᱡᱮᱢᱚᱱ ᱪᱮᱫᱠᱟ ᱜᱮᱨ ᱵᱟᱲᱟ ᱠᱚ ᱟᱠᱚᱣᱟᱜ ᱟᱫᱚ ᱟᱠᱚᱣᱟᱜ ᱵᱮᱞᱮ ᱢᱚᱱᱮ ᱠᱟᱛᱮᱜ ᱡᱚᱠᱷᱚᱡ ᱠᱚ ᱦᱚᱯᱚᱱ ᱛᱩᱫ ᱠᱚᱣᱟ ᱩᱱᱠᱩ ᱫᱚ ᱧᱮᱞ ᱠᱚᱣᱟᱢ ᱡᱮ ᱚᱱᱠᱟ ᱵᱟᱠᱚ ᱜᱮᱨ ᱵᱟᱲᱟ ᱠᱚᱣᱟ ᱟᱨᱠᱤ᱾ ᱚᱱᱟ ᱟᱹᱰᱤ ᱪᱮᱦᱨᱟ ᱜᱟᱛᱮ ᱜᱟᱛᱮ ᱠᱚ ᱛᱟᱦᱮᱸᱱᱟ᱾
ᱦᱳᱭ, ᱜᱟᱛᱮ ᱜᱟᱛᱮ ᱜᱮ ᱟᱠᱚᱠᱚ ᱛᱟᱦᱮᱸᱱᱟ
ᱟᱫᱚ ᱢᱟᱨᱟᱜ ᱪᱮᱸᱬᱮ ᱫᱚ ᱠᱟᱹᱴᱤᱡ ᱨᱮᱫᱚ ᱢᱟᱱᱮ ᱪᱤᱫᱠᱟ ᱠᱚ ᱧᱮᱞᱚᱜᱼᱟ ᱟᱨᱠᱤ?
ᱠᱟᱹᱴᱤᱡ ᱨᱮᱫᱚ ᱩᱱᱠᱩ ᱮᱠᱫᱚᱢ ᱩᱱᱠᱩ ᱟᱸᱻ ᱱᱩᱠᱩ ᱪᱤᱞᱤ ᱠᱚ ᱢᱮᱛᱟ ᱠᱚᱣᱟ ᱪᱤᱛᱨᱤ ᱠᱚᱫᱚᱵᱮᱱ ᱧᱮᱞ ᱟᱠᱟᱫ ᱠᱚᱣᱟ ᱥᱮ ᱵᱟᱝ? ᱪᱤᱛᱨᱤ ᱪᱮᱸᱬᱮᱸ ᱠᱚ, ᱤᱭᱟᱹ ᱜᱩᱸᱰᱨᱤ ᱵᱮᱱ ᱧᱮᱞ ᱠᱟᱜ ᱠᱚᱣᱟ? ᱦᱳᱭ ᱩᱱᱠᱩ ᱠᱟᱹᱴᱤᱡ ᱠᱟᱹᱴᱤᱡ ᱥᱮ ᱟᱫᱚ ᱮᱠᱫᱚᱢ ᱥᱤᱢ ᱢᱟᱱᱮ ᱥᱤᱢ ᱵᱩᱥᱟᱹᱜ ᱠᱷᱚᱱᱟᱜ ᱦᱚᱸ ᱮᱠᱫᱚᱢ ᱠᱟᱹᱴᱤᱡ ᱠᱚ ᱧᱮᱞᱚᱜᱼᱟ᱾ ᱟᱫᱚ ᱱᱩᱠᱩ ᱫᱚ ᱚᱱᱮ ᱢᱤᱫᱴᱮᱱ ᱮᱸᱱ ᱨᱚᱝ ᱦᱚᱸ ᱚᱱᱠᱟᱜᱮ ᱠᱟᱹᱴᱤᱡ ᱢᱮᱱᱫᱚ ᱦᱟᱸᱥᱟ ᱦᱟᱥᱟ ᱦᱟᱥᱟ ᱨᱚᱝ ᱧᱚᱜ ᱜᱮᱠᱚ ᱧᱮᱞᱚᱜᱼᱟ᱾ ᱦᱳᱭ, ᱦᱳᱭ, ᱟᱫᱚ, ᱟᱫᱚ ᱫᱤᱱ ᱫᱤᱱ ᱛᱮ ᱱᱩᱠᱩ ᱫᱚᱠᱚ ᱞᱟᱹᱴᱩ ᱪᱟᱞᱟᱜ ᱟᱛᱚ ᱫᱚᱢᱮ ᱪᱟᱬ ᱠᱚ ᱞᱟᱹᱴᱩᱜ ᱟᱛᱚ, ᱟᱫᱚ ᱞᱟᱹᱴᱩ ᱨᱮᱦᱚᱸ ᱠᱚ ᱚᱱᱟ ᱡᱟᱦᱟᱸ ᱚᱱᱟ ᱢᱮᱱᱫᱚ ᱡᱟᱦᱟᱸ ᱟᱵᱚ ᱢᱮᱱᱫᱚ ᱯᱤᱧᱪᱤᱨ ᱵᱚᱱ ᱢᱮᱛᱟᱜ ᱠᱟᱱᱟ ᱡᱟᱦᱟᱸ ᱦᱳᱭᱛᱳ ᱱᱚᱣᱟ ᱱᱚᱜᱼᱚ ᱱᱟ ᱵᱟᱦᱟ ᱠᱚᱨᱮ, ᱫᱟᱸᱥᱟᱭ ᱠᱚᱨᱮ, ᱠᱟᱨᱟᱢ ᱠᱚᱨᱮ ᱵᱚᱱ ᱞᱟᱜᱟᱣ ᱫᱚ ᱾ ᱚᱱᱟ ᱢᱚᱭᱩᱨ ᱯᱟᱞᱚᱠ ᱛᱮᱫ, ᱦᱳᱭ ᱢᱟᱨᱟᱜ ᱤᱞ ᱦᱳᱭ ᱾ ᱟᱫᱚ ᱯᱚᱨᱮ ᱚᱱᱟ ᱫᱚ ᱟᱹᱰᱤ ᱯᱚᱨᱮ ᱦᱩᱭᱩᱜ ᱛᱟᱠᱚᱣᱟ ᱮᱠᱫᱚᱢ ᱢᱟᱱᱮ ᱵᱚᱭᱮᱥ ᱵᱚᱭᱮᱥ ᱚᱠᱛᱚ ᱨᱮ ᱦᱩᱭᱩᱜ ᱛᱟᱠᱚᱣᱟ ᱚᱱᱟ ᱠᱚᱫᱚ ᱾
ᱟᱫᱚ ᱦᱟᱸᱜ ᱟᱯᱮ ᱥᱮᱫ ᱞᱮ ᱪᱟᱞᱟᱣ ᱞᱮᱱᱠᱷᱟᱡ ᱟᱫᱚ ᱱᱚᱣᱟ ᱵᱤᱞᱤ ᱠᱚᱯᱮ ᱫᱚᱦᱚ ᱠᱟᱜᱼᱟ ᱟᱞᱮ ᱦᱚᱸ ᱟᱹᱜᱩ ᱠᱚᱣᱟᱞᱮ ᱟᱨᱠᱤ ᱢᱟᱨᱟᱜ ᱠᱚ ᱦᱮᱸ ᱾ ᱦᱮᱸ ᱟᱞᱮᱥᱮᱫ ᱫᱚ ᱵᱟᱹᱱᱩᱜ ᱠᱚᱣᱟ ᱛᱚ ᱧᱮᱞ ᱡᱚᱝ ᱛᱮᱦᱚᱸ ᱱᱟᱯᱟᱭ ᱠᱚ ᱧᱮᱞᱚᱜᱼᱟ ᱱᱩᱠᱩ ᱫᱚ ᱾
ᱦᱳᱭ ᱦᱳᱭ ᱟᱨ ᱡᱚᱠᱷᱚᱱ ᱚᱱᱮ ᱡᱚᱠᱷᱚᱱ ᱦᱚᱭ ᱫᱟᱜ ᱨᱤᱢᱤᱞ ᱠᱚᱭ ᱨᱟᱠᱟᱵᱟ ᱥᱮ ᱟᱨ ᱵᱩᱨᱩ ᱫᱤᱥᱚᱢ ᱠᱟᱱ ᱛᱟᱞᱮᱭᱟ ᱥᱮ ᱦᱚᱭ ᱫᱟᱜ ᱨᱤᱢᱤᱞ ᱠᱚ ᱡᱚᱠᱷᱚᱱ ᱨᱟᱠᱟᱵ ᱠᱟᱜᱼᱟᱭ ᱮᱠᱫᱚᱢ ᱚᱱ-ᱚᱱᱟ ᱚᱠᱛᱮ ᱨᱮᱠᱚ ᱥᱟᱲᱟ ᱮᱠᱫᱚᱢ ᱚᱱᱟ ᱤᱭᱟᱹ ᱠᱚ ᱤᱞ ᱠᱚ ᱾
ᱤᱞ ᱠᱚ ᱦᱮᱸ ᱾